ᱟᱹᱞᱤᱧᱟᱜ ᱞᱚ ᱟᱸᱡᱚᱢᱚᱜ ᱠᱟᱱᱟ?
ᱦᱮᱞᱳ, ᱦᱮᱸ ᱱᱤᱛᱚᱜ ᱟᱹᱞᱤᱧᱟᱜ ᱞᱚᱲ ᱟᱸᱡᱚᱢᱚᱜ ᱠᱟᱱᱟ?
ᱦᱮᱸᱭᱩ ᱟᱸᱡᱚᱢᱚᱜ ᱠᱟᱱᱟ᱾
ᱟᱪᱪᱷᱟ᱾
ᱪᱮᱫ ᱵᱤᱱ ᱪᱤᱠᱟᱭᱮᱜᱼᱟ?
ᱪᱮᱠᱟᱹ ᱦᱚᱸ ᱵᱟᱝ, ᱚᱲᱟᱜ ᱨᱮᱜᱮ ᱟᱨ ᱪᱮᱜ᱾
ᱦᱩᱸ᱾
ᱟᱨ ᱟᱵᱮᱱ ᱚᱠᱟ ᱞᱮᱠᱟ ᱢᱮᱱᱟᱜ ᱵᱮᱱᱟ ᱟᱨ ᱪᱮᱫ?
ᱤᱱ ᱱᱟᱯᱟᱭ ᱜᱮ᱾
ᱟᱪᱪᱷᱟ ᱟᱨ ᱚᱲᱟᱜ ᱦᱚᱲ ᱠᱚ?
ᱦᱚᱸ ᱚᱲᱟᱜ ᱦᱚᱲ ᱠᱚ ᱢᱚᱴᱟᱢᱩᱴᱤ ᱱᱟᱯᱟᱭ ᱜᱮ ᱢᱮᱱᱟᱜ ᱠᱚᱣᱟ᱾
ᱟᱪᱪᱷᱟ᱾
ᱦᱩᱸ᱾
ᱟᱨ ᱛᱟᱦᱞᱮ ᱪᱟᱥᱵᱟᱥ ᱠᱚ ᱛᱤᱱᱟᱹᱜ ᱜᱟᱱ ᱯᱮ ᱞᱟᱦᱟ ᱠᱮᱫᱟ ᱟᱨ ᱪᱮᱫ?
ᱞᱟᱦᱟ ᱜᱚᱫ ᱠᱟᱜ-ᱟ ᱞᱮ ᱪᱟᱥᱵᱟᱥ ᱠᱚᱫᱚ᱾
ᱟᱪᱪᱷᱟ᱾
ᱦᱳᱭ᱾ ᱟᱯᱮ ᱫᱚ?
ᱦᱳᱭ ᱟᱞᱮ ᱦᱚᱸ ᱞᱟᱦᱟᱜ ᱟᱠᱟᱜ ᱜᱮᱭᱟᱞᱮ ᱢᱟᱱᱮ ᱚᱫᱫᱷᱮᱠ ᱞᱮᱠᱟ ᱫᱚ ᱟᱨᱠᱤ ᱦᱩᱭ ᱟᱠᱟᱱᱟ ᱟᱨ ᱪᱮᱫ᱾
ᱟᱪᱪᱷᱟ᱾
ᱱᱟᱯᱟᱭ ᱠᱟᱛᱷᱟ ᱜᱮ ᱛᱚᱵᱮ᱾
ᱛᱟᱞᱦᱮ ᱛᱤᱦᱤᱧᱟᱜ ᱴᱚᱯᱤᱠ ᱫᱚ ᱦᱩᱭᱩᱜ ᱠᱟᱱᱟ ᱪᱮᱫ ᱢᱟᱱᱮ
ᱫᱟᱨᱮ ᱱᱟᱹᱲᱤ ᱤᱫᱤ ᱠᱟᱛᱮᱜ ᱟᱨ ᱪᱮᱫ ᱢᱟᱱᱮ, ᱢᱟᱱᱮ ᱚᱠᱟ ᱫᱟᱨᱮ ᱠᱷᱚᱱᱟᱜ ᱵᱚ ᱦᱳᱭ ᱫᱟᱨᱮ ᱤᱫᱤ ᱠᱟᱛᱮᱜ ᱡᱮ ᱚᱠᱟ ᱞᱮᱠᱟᱱ ᱴᱚᱴᱷᱟᱨᱮ ᱚᱠᱟ ᱞᱮᱠᱟᱱ ᱫᱟᱨᱮᱜᱼᱟ? ᱟᱨ ᱚᱱᱟ ᱠᱚ ᱠᱷᱚᱱ ᱟᱵᱚ ᱪᱮᱫ ᱡᱤᱱᱤᱥ ᱠᱚᱵᱚ ᱧᱟᱢᱟ ᱚᱱᱟ ᱤᱫᱤ ᱠᱟᱛᱮᱫ ᱟᱨ ᱪᱮᱫ᱾
ᱦᱳᱣ ᱛᱚᱵᱮ ᱢᱟ᱾
ᱦᱳᱭ, ᱛᱟᱦᱞᱮ ᱟᱵᱮᱱ ᱡᱮᱢᱚᱱ ᱱᱚᱝᱠᱟ ᱦᱚᱸ ᱧᱮᱞᱚᱜᱼᱟ ᱡᱮᱢᱚᱱ ᱵᱚᱨᱚᱯᱷ ᱢᱟ ᱴᱚᱴᱷᱟ ᱠᱚᱨᱮ ᱡᱮᱢᱚᱱ, ᱮᱸ ᱵᱚᱨᱚᱯᱷ ᱴᱚ ᱴᱷᱟ ᱠᱚᱨᱮ ᱫᱚ ᱱᱚᱝᱠᱟᱱ ᱫᱟᱨᱮ ᱧᱮᱞᱚᱜᱼᱟ ᱡᱟᱦᱟᱸ ᱠᱚᱫᱚ ᱟᱹᱰᱤ ᱜᱮ ᱩᱥᱩᱞᱟ, ᱮᱸ ᱟᱹᱰᱤ ᱜᱮ ᱩᱥᱩ ᱥᱩᱞᱟ ᱟᱨ ᱚᱱᱟ ᱨᱮᱱᱟᱜ ᱥᱟᱠᱟᱢ ᱫᱚ ᱜᱮ ᱦᱩᱭᱩᱜᱼᱟ ᱦᱳᱭ ᱥᱮ ᱟᱫᱚ ᱮᱸ ᱵᱟᱨᱚᱯᱷ ᱫᱤᱥᱚᱢ ᱨᱮᱱᱟᱜ ᱡᱟᱦᱟᱸ ᱫᱟᱨᱮ ᱠᱚᱫᱚ ᱟᱹᱰᱤ ᱪᱮᱱᱮ ᱢᱟᱱᱮ ᱩᱥᱩᱞ ᱜᱮ ᱦᱩᱭᱩᱜᱼᱟ ᱟᱨ ᱜᱮ ᱟᱫᱚ ᱚᱱᱟ ᱪᱤᱫ ᱠᱷᱟᱹᱛᱤᱨ ᱛᱮ ᱢᱟᱱᱮ ᱦᱚᱸ ᱚᱱᱠᱟᱱ ᱛᱟᱦᱮᱱ ᱫᱟ ᱟᱨ ᱪᱮᱫ ᱚᱱᱟ ᱠᱚ ᱤᱫᱤ ᱠᱟᱛᱮᱫ ᱟᱵᱮᱱ ᱵᱮᱱ ᱵᱟᱲᱟᱭᱟ ᱟᱨ ᱪᱮᱫ?
ᱚᱱᱟ ᱵᱟᱹᱞᱤᱧ ᱵᱟᱰᱟᱭ ᱠᱟᱜ-ᱟ
ᱟᱪᱪᱷᱟ, ᱛᱟᱦᱚᱞᱮ
ᱞᱟᱹᱭ ᱞᱮᱠᱷᱟᱡ ᱜᱟᱱ ᱠᱚᱜ-ᱟ ᱟᱨᱠᱤ ᱦᱮᱸ ᱞᱟᱹᱭ ᱵᱤᱱ
ᱡᱮ ᱚᱱᱛᱮ ᱫᱚ ᱵᱚᱨᱚᱯᱷ ᱫᱤᱥᱚᱢ ᱥᱮ ᱟᱨ ᱪᱮᱫ ᱢᱟᱱᱮ ᱚᱱᱛᱮᱱᱟᱜ ᱡᱟᱦᱟᱸ ᱥᱟᱠᱟᱢ ᱠᱚᱦᱚᱸ ᱟᱨ ᱪᱮᱫ ᱪᱩᱭᱦᱩᱨ ᱜᱮ ᱛᱟᱦᱮᱱᱟ ᱪᱮᱫᱟᱜ ᱥᱮ ᱚᱸᱰᱮ ᱡᱟᱛᱮ ᱵᱚᱨᱚᱯᱷ ᱵᱟᱭ ᱡᱚᱢᱟ ᱫᱟᱲᱮᱭᱟᱜ ᱢᱟ᱾ ᱡᱟᱛᱮ ᱫᱟᱨᱮ ᱦᱚᱛᱚ ᱟᱡ ᱢᱟᱱᱮ ᱵᱟᱧᱪᱟᱣ ᱞᱟᱹᱜᱤᱫ ᱫᱚ ᱩᱱᱤ ᱦᱚᱛᱚ ᱟᱨᱠᱤ ᱤᱥᱤᱱ ᱵᱟᱥᱟᱝ ᱟᱨ ᱪᱮᱫ ᱦᱩᱭᱩᱜ ᱛᱟᱭᱟ ᱟᱡ ᱡᱩᱫᱤ ᱥᱤᱛᱩᱝ ᱠᱚ ᱵᱟᱭ ᱧᱟᱢᱟ ᱛᱟᱦᱚᱞᱮ ᱟᱡ ᱢᱟᱱᱮ ᱡᱚᱢᱟᱜ ᱛᱮᱭᱟᱨᱟᱭ ᱚᱠᱟ ᱠᱷᱚᱱᱟᱜ ᱟᱨ ᱪᱮᱫ
ᱦᱳᱭ ᱚᱱᱟ ᱢᱟ ᱠᱟᱛᱷᱟ ᱜᱮ ᱾
ᱚᱱᱟ ᱪᱷᱟᱰᱟ ᱦᱚᱸ ᱟᱵᱮᱱ ᱡᱟᱦᱟᱸ ᱟᱨ ᱮᱢᱱᱤ ᱵᱩᱨᱩ ᱴᱚᱴᱷᱟ ᱠᱚᱨᱮ ᱪᱮᱫᱠᱩ ᱫᱟᱨᱮ ᱠᱚᱵᱮᱱ ᱧᱮᱞ ᱟᱠᱟᱫᱟ ᱟᱨ ᱪᱮᱫ ᱚᱱᱟᱠᱩ ᱤᱫᱤ ᱠᱟᱛᱮᱫ ᱛᱮ ᱢᱟᱱᱮ ᱪᱮᱫ ᱠᱚ ᱫᱟᱨᱮ ᱠᱚᱵᱮᱱ ᱧᱮᱞ ᱟᱠᱟᱫᱟ? ᱟᱨ ᱚᱱᱟ ᱠᱚ ᱤᱫᱤ ᱠᱟᱛᱮ ᱠᱟᱹᱴᱤᱡ ᱵᱮᱱ ᱞᱟᱹᱭ ᱞᱮᱠᱷᱟᱱ ᱟᱨ ᱚᱱᱟ ᱠᱚᱨᱮᱱᱟᱜ ᱜᱩᱱ ᱦᱚᱸ ᱟᱨ ᱪᱮᱫ?
ᱟᱵᱚ ᱥᱟᱨᱡᱚᱢ ᱫᱟᱨᱮ ᱟᱵᱤᱱ ᱫᱷᱟᱨᱮ ᱠᱷᱚᱱᱟᱜ ᱫᱚ ᱟᱵᱚ ᱚᱱᱟ ᱥᱟᱠᱟᱢ ᱛᱮᱫᱚ ᱚᱱᱟ ᱯᱟᱛᱲᱟ ᱠᱚ ᱯᱟᱴᱤ